ᱦᱮᱞᱳ᱾
ᱦᱮᱞᱳ᱾
ᱜᱚᱢᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱦᱳᱭ ᱦᱮᱸ ᱜᱚᱝᱠᱮ ᱪᱮᱫ ᱵᱤᱱ ᱪᱤᱠᱟᱹᱭ ᱮᱫᱟ?
ᱚ ᱩᱸᱦᱩᱜ ᱫᱩᱲᱩᱵ ᱠᱟᱱᱟ ᱞᱤᱧ ᱜᱚᱢᱠᱮ᱾
ᱚ ᱟᱪᱪᱷᱟ ᱚᱲᱟᱜ ᱠᱚᱨᱮ ᱜᱮ
ᱜᱚᱝᱠᱮ ᱟᱵᱤᱱ ᱫᱚ ᱪᱮᱫ ᱵᱤᱱ ᱪᱤᱠᱟᱭ ᱫᱟ?
ᱟᱞᱤᱧ ᱦᱚᱸ ᱜᱚᱝᱠᱮ ᱱᱚᱜ-ᱚ ᱱᱚᱝᱠᱟ ᱫᱟᱜ ᱢᱟᱹᱰᱤ ᱠᱚ ᱧᱩ ᱵᱟᱲᱟ ᱠᱟᱛᱮᱫ ᱞᱤᱧ ᱫᱩᱲᱩᱵ ᱧᱚᱜ ᱠᱟᱱᱟ ᱠᱟᱹᱴᱤᱡ ᱦᱳᱭ ᱥᱮ᱾
ᱟᱪᱪᱷᱟ᱾
ᱦᱳᱭ᱾
ᱚ ᱛᱟᱨᱯᱚᱨᱮ ᱜᱚᱝᱠᱮ ᱱᱟᱯ ᱯᱟᱭ ᱵᱟᱲᱟ ᱜᱮᱭᱟᱵᱤᱱ ᱥᱮ ᱵᱟᱝ ᱥᱮ ᱚᱲᱟᱜ ᱦᱚᱲ ᱠᱚᱫᱚ ᱪᱮᱫ ᱞᱮᱠᱟ ᱦᱮᱱᱟᱜ ᱠᱚᱣᱟ?
ᱦᱳᱭ ᱜᱚᱝᱠᱮ ᱟᱹᱞᱤᱧ ᱫᱚ ᱦᱟᱜ ᱱᱟᱯᱟᱭ ᱜᱮ ᱢᱮᱱᱟᱜ ᱟᱠᱟᱫ ᱞᱤᱧᱟ᱾ ᱛᱟᱨᱯᱚᱨᱮ ᱟᱞᱤᱧ ᱨᱮᱱ ᱜᱷᱟᱨᱚᱧᱡᱽ ᱨᱮᱱ ᱦᱚᱲ ᱠᱚ ᱥᱟᱱᱟᱢ ᱦᱚᱲ ᱠᱚᱜᱮ ᱠᱚ ᱱᱟᱯᱟᱭ ᱵᱟᱲᱟ ᱜᱮᱭᱟ᱾ ᱜᱚᱝᱠᱮ ᱟ ᱟᱹᱵᱤᱱ ᱜᱮ ᱪᱮᱫ ᱞᱮᱠᱟ ᱢᱮᱱᱟᱜ ᱠᱟᱜ ᱵᱤᱱᱟ ᱟᱵᱤᱱ ᱨᱮᱱ ᱚᱲᱟᱜ ᱦᱚᱲ ᱠᱚ?
ᱚᱸ᱾
ᱦᱳᱭ᱾
ᱟᱹᱞᱤᱧ ᱦᱚᱸ ᱩᱦᱩᱸᱦ ᱪᱟᱸᱫᱳ ᱵᱚᱸᱜᱟ ᱫᱩᱞᱟᱹᱲ ᱛᱮ ᱟᱹᱞᱤᱧ ᱦᱚᱞᱤᱧ ᱱᱟᱯᱟᱭ ᱜᱮᱭᱟ ᱟᱨ
ᱟᱞᱮ ᱚᱲᱟᱜ ᱨᱮᱱ ᱦᱚᱲ ᱠᱚᱦᱚᱸ ᱱᱟᱯᱟᱭ ᱜᱮᱭᱟ ᱠᱚ ᱱᱤᱛ ᱫᱚ᱾
ᱚ ᱦᱳᱭ ᱛᱚ ᱟᱹᱞᱤᱧ ᱦᱚᱞᱤᱧ ᱟᱥᱚᱜᱼᱟ ᱡᱮ ᱥᱟᱱᱟᱢ ᱦᱚᱲ ᱠᱚᱜᱮ ᱵᱚᱱ ᱱᱟᱯᱟᱭ ᱛᱮᱵᱚᱱ ᱛᱟᱦᱮᱱ ᱢᱟ ᱦᱟᱯᱮᱱ ᱫᱤᱱ ᱠᱚᱨᱮ ᱦᱚᱸ᱾
ᱦᱳᱭ ᱦᱳᱭ ᱜᱚᱢᱠᱮ᱾
ᱦᱳᱭ᱾ ᱛᱟᱦᱚᱞᱮ ᱜᱚᱝᱠᱮ ᱢᱮᱱᱫᱟᱞᱤᱧ ᱡᱮ ᱟᱯᱮ ᱥᱮᱱᱟᱜ ᱦᱚᱭ ᱦᱤᱥᱤ ᱠᱟᱹᱴᱤᱡ ᱞᱟᱹᱭ ᱟᱞᱤᱧ ᱵᱤᱱ ᱪᱮᱫ ᱞᱮᱠᱟ ᱦᱚᱭ ᱠᱚ ᱫᱟᱜ ᱵᱟᱲᱟ ᱟᱯᱮ ᱠᱟᱱᱟᱭ ᱥᱮ ᱵᱟᱝ?
ᱮᱸᱜ ᱦᱳᱭ ᱜᱚᱝᱠᱮ ᱠᱤᱪᱷᱩ ᱫᱤᱱ ᱢᱟᱲᱟᱝ ᱜᱮ ᱮᱸᱜ ᱫᱟᱜ ᱡᱟᱲᱤ ᱠᱚᱫᱚ ᱦᱳᱭᱱᱟ, ᱟᱨ ᱮᱸᱜ ᱯᱮᱭᱟ ᱯᱩᱱᱭᱟ ᱮᱸ ᱠᱷᱮᱛ ᱠᱚᱦᱚᱸᱞᱮ ᱨᱚᱦᱚᱭ ᱠᱮᱜ-ᱟ ᱟᱨ ᱱᱤᱛ ᱫᱚ ᱦᱟᱸᱜ ᱟᱨ ᱫᱚ ᱚᱱᱠᱟ ᱠᱷᱮᱫᱟᱜ ᱫᱟᱜ ᱫᱚ ᱵᱟᱹᱱᱩᱜᱼᱟ᱾ ᱚᱱᱟ ᱠᱚᱨᱚᱱ ᱫᱮ ᱦᱟᱸᱜ ᱱᱤᱛᱚᱜ ᱫᱚ ᱦᱟᱸᱜ ᱵᱟᱞᱮ ᱨᱚᱦᱚᱭ ᱟᱠᱟᱫᱟ ᱥᱮ ᱵᱟᱞᱮ ᱨᱚᱦᱚᱭᱮᱫᱟ ᱾
ᱚ ᱜᱚᱝᱠᱮ ᱛᱟᱦᱚᱞᱮ ᱟᱯᱮ ᱫᱚ ᱦᱟᱸᱜ ᱢᱮᱱ ᱞᱮᱠᱷᱟᱡ ᱫᱚ ᱚᱱᱠᱟ ᱵᱤᱨ ᱴᱚᱴᱷᱟ ᱡᱟᱱᱤᱡ ᱯᱮ ᱧᱩᱨᱦᱩᱜ ᱠᱟᱱᱟ ᱥᱮ ᱪᱮᱫ ᱞᱮ
ᱮᱸᱻ ᱦᱳᱭ ᱦᱳᱭ ᱜᱚᱝᱠᱮ ᱟᱞᱮ ᱫᱚ ᱦᱟᱸᱜ ᱵᱤᱨ ᱴᱚᱴᱷᱟ ᱜᱮᱞᱮ ᱯᱟᱲᱟᱜ ᱠᱟᱱᱟᱞᱮ᱾
ᱱᱟᱯᱟᱭ ᱜᱮ᱾ ᱛᱟᱦᱞᱮ ᱜᱚᱝᱠᱮ ᱟᱯᱮ ᱥᱮᱱᱟᱜ ᱮᱸ ᱚᱱᱟ ᱵᱟᱹᱭᱦᱟᱹᱲ ᱠᱚᱫᱚ ᱦᱟᱸᱜ ᱡᱟᱹᱱᱤᱡ ᱯᱮ ᱨᱚᱦᱚᱭ ᱪᱟᱵᱟ ᱠᱟᱜ ᱜᱮᱭᱟ ᱚᱱᱟ ᱵᱟᱹᱫ ᱠᱚᱫᱚ ᱦᱟᱸᱜ ᱡᱟᱹᱱᱤᱡ ᱦᱟᱸᱜ ᱟᱣᱨᱤ ᱯᱮ ᱨᱚᱦᱚᱭᱟ ᱥᱮ ᱪᱮᱫ ᱞᱮᱠᱟ?
ᱮᱸᱜ ᱦᱮᱸ ᱮᱠᱫᱚᱢ ᱮᱸ ᱴᱷᱤᱠ ᱮᱸ ᱠᱟᱛᱷᱟ ᱜᱮᱵᱮᱱ ᱞᱟᱹᱭ ᱠᱟᱫᱟ ᱜᱚᱝᱠᱮ᱾
ᱚ ᱦᱳᱭ ᱛᱚ᱾
ᱟᱸ ᱵᱟᱭᱦᱟᱹᱲ ᱠᱚᱫᱚ ᱨᱚᱦᱚᱭ ᱠᱟᱜ ᱜᱮᱭᱟᱞᱮ ᱟᱨ ᱵᱟᱹᱫᱽ ᱠᱚᱫᱚ ᱦᱟᱸᱜ ᱱᱤᱛ ᱫᱟᱜ ᱠᱚ ᱵᱟᱹᱱᱩᱜ ᱛᱮ ᱦᱟᱸᱜ ᱵᱟᱝᱞᱮ ᱨᱚᱦᱚᱭ ᱠᱟᱜᱼᱟ᱾
ᱦᱳᱭ ᱦᱳᱭ᱾ ᱟᱫᱚ ᱦᱟᱸᱜ ᱜᱚᱝᱠᱮ ᱡᱟᱹᱱᱤᱡ ᱟᱯᱮ ᱫᱚ ᱚᱱᱠᱟ ᱵᱤᱱ ᱢᱮᱱᱠᱮᱜᱼᱟ ᱛᱚ ᱵᱤᱨ-ᱵᱩᱨᱩ ᱴᱚᱴᱷᱟ ᱠᱟᱱᱟᱵᱤᱱ ᱟᱫᱚ ᱦᱟᱸᱜ ᱠᱷᱮᱛ-ᱵᱟᱹᱫᱽ ᱠᱚᱦᱚᱸ ᱛᱚ ᱟᱹᱰᱤ ᱠᱟᱹᱴᱤᱡ ᱪᱮᱛᱟᱱ ᱞᱟᱛᱟᱨ ᱧᱚᱜ ᱜᱮᱛᱟ ᱵᱚᱱᱟ ᱾
ᱦᱳᱭ ᱦᱳᱭ ᱮᱸ ᱮᱠᱟᱞ ᱥᱟᱹᱨᱤ ᱠᱟᱛᱷᱟ ᱵᱮᱱ ᱞᱟᱹᱭ
ᱦᱳᱭ ᱦᱳᱭ ᱟᱫᱚ ᱦᱟᱸᱜ ᱚᱱᱟ ᱞᱮᱠᱟ ᱛᱮᱫᱚ ᱦᱟᱸᱜ ᱫᱟᱜ ᱠᱚ ᱡᱩᱫᱤ ᱡᱟᱹᱥᱛᱤ ᱫᱷᱟᱨᱟ ᱫᱟᱜ ᱟᱵᱚᱱ ᱨᱚᱦᱚᱸᱭ ᱟᱫᱚ ᱦᱟᱸᱜ ᱜᱷᱩᱴᱩ ᱥᱮᱱᱟᱜ ᱫᱟᱜ ᱫᱚ ᱵᱟᱭ ᱛᱟᱦᱮᱱᱟ, ᱟᱫᱚ ᱦᱟᱸᱜ ᱞᱟᱛᱟᱨ ᱥᱮᱱᱟᱜ ᱫᱟᱜ ᱫᱚ ᱛᱤᱜᱩᱱ-ᱟ᱾
ᱦᱳᱭ ᱡᱟᱦᱟᱸᱭ ᱠᱚᱣᱟᱜ ᱠᱷᱮᱛ ᱦᱟᱸᱜ ᱪᱮᱛᱟᱱ ᱱᱟᱜ ᱢᱮᱱᱟᱜ ᱛᱟ ᱠᱚᱣᱟ ᱥᱮ ᱢᱟᱲᱟᱝ ᱱᱚᱜ ᱩᱝᱠᱩ ᱠᱚᱣᱟᱜ ᱫᱚ ᱦᱟᱸᱜ ᱢᱟᱲᱟᱝ ᱛᱮ ᱫᱟᱜᱚᱜ-ᱟ, ᱟᱨ ᱡᱟᱦᱟᱸᱭ ᱠᱚᱣᱟᱜ ᱤᱛᱟᱹ ᱞᱟᱛ ᱨᱮᱱᱟᱜ ᱩᱝᱠᱩ ᱫᱚ ᱦᱟᱸᱜ ᱠᱤᱪᱷᱩ ᱚᱱᱟ ᱠᱚ ᱵᱟᱹᱲᱛᱤᱜ-ᱟ ᱪᱮᱛᱟᱱ ᱥᱮᱱᱟᱜ, ᱛᱚᱵᱮ ᱛᱚ ᱦᱟᱸᱜ ᱞᱟᱛᱟᱨ ᱥᱮᱱᱟᱜ ᱫᱚ ᱠᱷᱮᱛ ᱫᱟᱹᱜᱚᱜ-ᱟ ᱾
ᱦᱳᱭ ᱦᱳᱭ᱾ ᱟᱹᱞᱤᱧ ᱥᱮᱱ ᱜᱚᱝᱠᱮ ᱢᱮᱱ ᱞᱮᱠᱷᱟᱡ ᱫᱚ ᱟᱞᱮ ᱫᱚ ᱦᱟᱸᱜ ᱥᱚᱢᱟᱱ ᱫᱷᱟᱨᱟ ᱧᱚᱜ ᱜᱮᱭᱟᱞᱮ ᱾
ᱚ ᱛᱟᱞᱦᱮ ᱪᱮᱫ ᱦᱟᱸᱜ ᱱᱟᱢᱟᱞ ᱫᱤᱥᱚᱢ ᱥᱮᱫ ᱞᱮᱠᱟᱜᱮ ᱪᱮᱫ?
ᱦᱳᱭ ᱜᱚᱝᱠᱮ ᱟᱹᱞᱤᱧ ᱫᱚ ᱦᱟᱸᱜ ᱢᱮᱱ ᱞᱮᱠᱷᱟᱡ ᱫᱚ ᱵᱤᱞᱟ. ᱛ ᱫᱤᱥᱚᱢ, ᱱᱟᱢᱟᱞ ᱜᱮ ᱥᱟᱵ ᱠᱟᱜ ᱵᱤᱱ ᱥᱮ᱾
ᱦᱳᱭ᱾ ᱟᱫᱚ ᱦᱟᱸᱜ ᱟᱹᱞᱤᱧ ᱥᱮᱫ ᱜᱚᱝᱠᱮ ᱱᱚᱜᱚ ᱱᱚᱝᱠᱟ ᱡᱩᱫᱤ ᱦᱟᱸᱜ ᱡᱟᱹᱥᱛᱤ ᱫᱷᱟᱨᱟ ᱯᱮ ᱯᱳᱱ ᱫᱤᱱ ᱜᱟᱱ ᱫᱟᱜ ᱟᱞᱮᱟᱭ ᱥᱮ
ᱦᱮᱸ ᱾
ᱦᱚᱸᱜᱚ ᱱᱚᱝᱠᱟ ᱯᱩᱨᱟᱹ ᱞᱮ ᱰᱩᱵᱩᱡ ᱧᱚᱜᱚᱠᱚᱜ-ᱟ᱾
ᱚᱸ
ᱟᱫᱚ ᱦᱟᱸᱜ ᱞᱟᱛᱟᱨ ᱫᱷᱟᱨᱟ ᱧᱚᱜ ᱜᱮᱭᱟᱞᱮ ᱛᱚ ᱟᱞᱮ ᱫᱚ᱾
ᱟᱪᱪᱷᱟ ᱟᱪᱪᱷᱟ ᱾
ᱦᱳᱭ᱾ ᱟᱫᱚ ᱱᱟᱹᱭ ᱠᱚᱦᱚᱸ ᱢᱮᱱᱟᱜ ᱟᱠᱟᱫ ᱛᱟᱞᱮᱭᱟ ᱥᱩᱨ ᱠᱚᱨᱮ ᱜᱮ, ᱟᱫᱚ ᱚᱝᱠᱟ ᱞᱮᱠᱟᱛᱮ ᱫᱷᱟᱨᱟ ᱞᱮᱠᱷᱟᱡ ᱜᱮ ᱱᱟᱹᱭ ᱠᱚᱦᱚ ᱯᱮᱨᱮᱡᱚᱜ ᱛᱟᱞᱮᱭᱟ ᱥᱟᱶᱛᱮ ᱚᱱᱟ ᱱᱟᱹᱭ ᱨᱮᱱᱟᱜ ᱫᱟᱜ ᱠᱚᱦᱚᱸ ᱵᱳᱦᱮᱞ ᱜᱚᱫᱚᱜ-ᱟ ᱠᱟᱹᱴᱤᱡ ᱱᱚᱣᱟ ᱵᱟᱹ ᱚᱱᱟ ᱡᱟᱦᱟᱸ ᱤᱭᱟᱹ ᱠᱚ ᱠᱷᱮᱛ ᱠᱚ ᱢᱮᱱᱟᱜ ᱟᱠᱟᱜ-ᱟ ᱚᱱᱟ ᱠᱚᱦᱚᱸ ᱰᱩᱵᱩᱡ ᱟᱲᱮ ᱠᱚᱦᱚᱸ ᱵᱟᱭ ᱧᱮᱧᱟᱢᱚᱜ-ᱟ᱾
ᱦᱩᱸ
ᱜᱚᱝᱠᱮ ᱛᱟᱞᱦᱮ ᱟᱯᱮᱥᱮᱫ ᱫᱚ ᱪᱟᱥ ᱠᱟᱹᱢᱤ ᱠᱚᱫᱚ ᱪᱮᱫ ᱞᱮᱠᱟ? ᱛᱤᱱᱟᱹᱜ ᱜᱟᱱ ᱞᱟᱦᱟ ᱥᱮ ᱛᱟᱭᱚᱢ?
ᱦᱳᱭ ᱜᱚᱝᱠᱮ ᱟᱞᱮ ᱦᱚᱸ ᱪᱟᱥ ᱠᱟᱹᱢᱤ ᱠᱚᱫᱚ ᱪᱮᱫ ᱞᱮᱠᱟ ᱞᱤᱧ ᱢᱮᱛᱟ ᱟᱵᱤᱱᱟ ᱞᱟ. ᱭ ᱵᱤᱱ ᱥᱮ ᱫᱟᱜ ᱡᱟᱹᱲᱤ ᱴᱷᱤᱠ ᱢᱚᱛᱚ ᱵᱟᱭ ᱫᱟᱜ ᱡᱟᱹᱲᱤ ᱟᱞᱮ ᱠᱟᱱᱟ ᱟᱞᱮ ᱫᱚ᱾ ᱟᱫᱚ ᱚᱝᱠᱟ ᱞᱮᱠᱟ ᱛᱮᱫᱚ ᱦᱟᱸᱜ ᱨᱚᱦᱚᱭ ᱠᱚᱫᱚ ᱦᱟᱸᱜ ᱟᱹᱣᱨᱤ ᱞᱮ ᱮᱛᱚᱦᱚᱵ-ᱟ᱾
ᱚ ᱛᱟᱞᱦᱮ ᱚᱱᱮ ᱵᱟᱹᱭᱦᱟᱹᱲ ᱠᱷᱮᱛ ᱠᱚᱦᱚᱸ ᱛᱟᱞᱦᱮ ᱮᱦᱚᱵ ᱠᱟᱫᱟ ᱯᱮ ᱥᱮ ᱟᱭᱨᱤ?
ᱮᱸ ᱵᱟᱹᱭᱦᱟᱹᱲ ᱠᱷᱮᱛ ᱜᱚᱝᱠᱮ ᱢᱮᱱ ᱞᱮᱠᱷᱟᱡ ᱫᱚ ᱟᱞᱮ ᱥᱮᱱ ᱫᱚ ᱵᱟᱹᱫᱽ ᱟᱨ ᱵᱟᱹᱭᱦᱟᱹᱲ ᱫᱚ ᱥᱚᱢᱟᱱ ᱧᱚᱜ ᱜᱮᱭᱟ᱾
ᱚ ᱵᱩᱡᱷᱟᱹᱣ ᱠᱮᱫᱟ ᱞᱤᱧ᱾
ᱦᱮᱸ ᱦᱮᱸ ᱟᱫᱚ ᱥᱚᱢᱟᱱ ᱫᱷᱟᱨᱟ ᱠᱟᱛᱮᱜ ᱜᱮ ᱦᱟᱸᱜ ᱟᱫᱚ ᱦᱟᱸᱜ ᱛᱚᱞᱟ ᱠᱚᱦᱚᱸ ᱠᱟᱴᱤᱡ ᱦᱩᱰᱤᱧ ᱫᱷᱟᱨᱟ ᱧᱚᱜ ᱜᱮᱭᱟ, ᱟᱫᱚ ᱦᱟᱸᱜ ᱚᱠᱚᱭ ᱠᱚᱫᱚ ᱠᱚ ᱢᱟᱲᱟᱝ ᱛᱮᱠᱚ ᱜᱤᱰᱤ ᱵᱟᱲᱟ ᱞᱮ ᱠᱷᱟᱹᱛᱤᱨ ᱦᱟᱸᱜ ᱩᱝᱠᱩ ᱫᱚᱠᱚ ᱢᱟᱲᱟᱝ ᱧᱚᱜ
ᱦᱳᱭ ᱦᱳᱭ ᱚᱱᱟ ᱛᱚ ᱠᱟᱱ ᱜᱮᱭᱟ ᱡᱟᱦᱟᱸᱭ ᱠᱚ ᱢᱟᱲᱟᱝ ᱛᱮᱠᱚ ᱛᱚᱞᱟᱣ ᱠᱟᱫᱟ ᱜᱤᱲᱤ ᱠᱟᱫᱟ ᱠᱚ ᱩᱝᱠᱩ ᱫᱚ ᱢᱟᱲᱟᱝ ᱢᱟᱲᱟᱝ ᱜᱮᱠᱚ ᱨᱚᱦᱚᱭ ᱫᱟ ᱥᱮ ᱨᱚᱦᱚᱭ ᱠᱮᱫᱟ ᱠᱚ᱾
ᱦᱳ
ᱟᱨ ᱡᱟᱦᱟᱸᱭ ᱠᱚᱣᱟᱜ ᱯᱚᱨᱮ ᱜᱮᱛᱟ ᱠᱚᱣᱟ, ᱥᱮ ᱛᱚᱞᱟ ᱯᱚᱨᱮ ᱠᱚ ᱜᱤᱲᱤ ᱞᱮᱫᱟ ᱩᱝᱠᱩᱣᱟᱜ ᱫᱚ ᱦᱟᱸᱜ ᱯᱚᱨᱮ ᱜᱮᱠᱚ ᱵᱟᱝ ᱜᱟᱱ ᱞᱮᱱ ᱠᱷᱟᱱ ᱫᱚ ᱦᱟᱸᱜ ᱵᱟᱠᱚ ᱨᱚᱦᱚᱭ ᱦᱚᱫᱟ ᱥᱮ ᱛᱟᱲᱟᱛᱟᱲᱤ᱾
ᱦᱳᱭ ᱦᱳᱭ᱾ ᱟᱫᱚ ᱜᱚᱝᱠᱮ ᱱᱚᱜᱼᱚ ᱱᱚᱝᱠᱟ ᱡᱮᱢᱚᱱᱤᱧ ᱢᱮᱱᱟ ᱟᱵᱚ ᱡᱮ ᱟᱵᱚ ᱡᱮ ᱥᱟᱱᱛᱟᱲ ᱦᱚᱲ ᱠᱟᱱᱟᱵᱚᱱ ᱦᱳᱭ ᱥᱮ ᱥᱟᱱᱛᱟᱲ ᱦᱚᱯᱚᱱ ᱠᱟᱱᱟᱵᱚᱱ ᱟᱫᱚ ᱦᱟᱸᱜ ᱚᱱ ᱠᱟ ᱞᱮᱠᱟᱛᱮ ᱟᱵᱚ ᱫᱚ ᱦᱟᱸᱜ ᱥᱮᱨᱢᱟ ᱜᱮᱵᱚᱱ ᱠᱚᱭᱚᱜ ᱦᱚᱨ ᱠᱟᱭᱟ ᱛᱚ ᱟᱫᱚ ᱛᱤᱥᱮ ᱡᱟᱹᱲᱤᱭᱟ ᱵᱚᱱ ᱠᱟᱱᱟᱭ ᱥᱮ ᱵᱟᱭ ᱡᱟᱹᱲᱤᱭᱟ ᱵᱚᱱᱟᱭ, ᱚᱱᱟ ᱞᱮᱠᱟᱛᱮ ᱟᱵᱚ ᱫᱚ ᱪᱟᱨᱟ ᱠᱚᱦᱚᱸ ᱵᱚᱱ ᱜᱤᱰᱤ ᱵᱟᱲᱟ ᱠᱟᱜᱼᱟ᱾
ᱦᱮᱸ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱠᱮᱫᱟ ᱜᱚᱝ ᱠᱮ, ᱟᱨ ᱟᱨᱚ ᱢᱤᱫᱴᱮᱡ ᱞᱤᱧ ᱞᱟᱹᱭᱮᱫ ᱛᱟᱦᱮᱱᱟ ᱡᱮ ᱮᱸ ᱠᱤᱪᱷᱩ ᱠᱤᱪᱷᱩ ᱠᱷᱮᱛ ᱮᱸ ᱥᱩᱨ ᱥᱩᱯᱩᱨ ᱠᱚᱨᱮ ᱛᱚ ᱯᱩᱠᱷᱨᱤ ᱦᱚᱸ ᱛᱟᱦᱮᱸ ᱵᱟᱲᱟᱜ ᱛᱟᱦᱮᱱ ᱛᱟᱵᱚᱱ ᱜᱮᱭᱟ ᱛᱚ ᱯᱩᱠᱷᱨᱤ ᱵᱟ ᱰᱚᱵᱷᱟᱜ ᱠᱚ᱾
ᱦᱳᱭ ᱦᱳᱭ᱾
ᱟᱫᱚ ᱚᱱᱟ ᱯᱩᱠᱷᱨᱤ ᱵᱟ ᱰᱚᱵᱷᱟᱜ ᱠᱚᱨᱮ ᱡᱩᱫᱤ ᱫᱟᱜ ᱠᱚ ᱛᱟᱦᱮᱸ ᱞᱮᱱᱠᱷᱟᱡ ᱚᱸᱰᱮ ᱠᱷᱚᱱ ᱮᱸ ᱫᱟᱜ ᱥᱚᱡᱷᱮ ᱠᱟᱛᱮᱫ ᱥᱮ ᱢᱮᱥᱤᱱ ᱛᱮ ᱯᱟᱴᱟᱱ ᱠᱟᱛᱮᱫ ᱦᱚᱸᱛᱚ ᱜᱟᱱᱚᱜ
ᱦᱳᱭ ᱦᱳᱭ᱾ ᱟᱫᱚ ᱜᱚᱝᱠᱮ ᱟᱫᱚ ᱦᱟᱸᱜ ᱢᱮᱱ ᱞᱮᱠᱷᱟᱡ ᱟᱵᱤᱱ ᱥᱮᱫ ᱫᱚ ᱦᱟᱸᱜ ᱱᱚᱜᱼᱚ ᱱᱚᱝᱠᱟ ᱟᱵᱤᱱ ᱫᱚ ᱦᱟᱸᱜ ᱮ ᱪᱟᱸᱫᱳ ᱜᱮᱵᱤᱱ ᱠᱚᱭᱚᱜ ᱦᱚᱨ ᱠᱟᱭᱟ ᱛᱚ᱾ ᱟᱯᱮ ᱱᱚᱱᱛᱮ ᱫᱚ ᱦᱟᱸᱜ, ᱟᱫᱚ ᱟᱞᱮ ᱱᱚᱛᱮ ᱫᱚ ᱦᱟᱸᱜ ᱟᱞᱮ ᱫᱚ ᱦᱟᱸᱜ ᱥᱩᱵᱤᱫᱟ ᱧᱚᱜ ᱠᱟᱱᱟᱞᱮ ᱟᱫᱚ ᱚᱱᱮ ᱢᱤᱱᱤ ᱠᱚ ᱢᱮᱱᱟᱜ ᱠᱷᱟᱛᱤᱨ ᱦᱟᱸᱜ᱾
ᱚ ᱛᱟᱞᱦᱮ ᱛᱚ ᱵᱷᱟᱜᱮ ᱜᱮ ᱟᱯᱮ ᱥᱮᱫ ᱫᱚ᱾
ᱦᱳᱭ ᱦᱳᱭ᱾ ᱟᱫᱚ ᱚᱱᱟ ᱞᱮᱠᱟ ᱛᱮᱞᱤᱧ ᱢᱮᱱᱟ ᱟᱹᱞᱤᱧ ᱱᱚᱣᱟ ᱫᱷᱟᱨᱮ ᱟᱹᱞᱤᱧ ᱱᱚᱣᱟ ᱴᱚᱴᱷᱟ ᱠᱚᱨᱮ ᱫᱚ ᱦᱟᱸᱜ ᱚᱱᱠᱟ ᱞᱮᱠᱟ ᱛᱮᱫᱚ ᱟᱱᱟᱴ ᱠᱚᱫᱚ ᱦᱟᱸᱜ ᱵᱟᱹᱱᱩᱜ ᱠᱟᱜ ᱞᱮᱭᱟ ᱫᱟᱜ ᱠᱚᱨᱮᱱᱟᱜ ᱛᱮᱫᱚ᱾
ᱟᱪᱪᱷᱟ ᱟᱪᱪᱷᱟ ᱛᱟᱦᱞᱮ ᱛᱚ ᱵᱷᱟᱜᱮ ᱜᱮ ᱜᱚᱝᱠᱮ᱾
ᱟᱫᱚ ᱟᱱᱟᱴ ᱫᱚ ᱢᱤᱫᱴᱟᱱ ᱜᱮ ᱠᱟᱱᱟ ᱟᱫᱚ ᱦᱟᱸᱜ ᱱᱚᱜᱼᱚ ᱱᱚᱝᱠᱟ ᱥᱟᱦᱟᱱ ᱥᱟᱠᱟᱢ ᱠᱚ ᱟᱞᱮ ᱥᱮᱱ ᱫᱚ ᱵᱟᱭ ᱧᱟᱯᱟᱢᱚᱜᱼᱟ ᱛᱚ ᱡᱟᱹᱥᱛᱤ ᱫᱷᱟᱨᱟ ᱧᱚᱜ ᱫᱚ᱾ ᱟᱫᱚ ᱚᱱᱟ ᱠᱚᱨᱮ ᱠᱷᱟᱸᱜ ᱠᱟᱹᱴᱤᱡ ᱞᱤᱧ ᱟᱱᱟᱴ ᱧᱚᱜ ᱜᱮᱭᱟ᱾
ᱟᱞᱮ ᱥᱮᱫ ᱫᱚ ᱦᱟᱸᱜ ᱥᱟᱦᱟᱱ ᱥᱟᱠᱟᱢ ᱛᱮᱫᱚ ᱵᱟᱞᱮ ᱟᱱᱟᱴᱟ ᱟᱨ
ᱦᱳᱭ᱾
ᱦᱮᱸ ᱟᱞᱮᱭᱟᱜ ᱚᱲᱟᱜ ᱥᱩᱨ ᱥᱩᱯᱩᱨ ᱠᱚᱨᱮ ᱜᱮ ᱦᱟᱸᱜ ᱵᱤᱨ ᱠᱚ ᱢᱮᱱᱟᱜ ᱛᱟᱞᱮᱭᱟ ᱥᱮ ᱟᱵᱚᱣᱟᱜ ᱨᱟᱯᱷ ᱠᱚ ᱢᱮᱱᱟᱜ ᱜᱮᱭᱟ᱾
ᱦᱚᱸ᱾
ᱜᱟᱱᱟ ᱠᱟᱨᱚᱱ ᱛᱮ ᱦᱟᱸᱜ ᱚᱱᱟᱴᱟᱜ ᱥᱟᱱ ᱠᱚ ᱵᱟᱨᱮ ᱛᱮᱫᱚ ᱦᱟᱸᱜ ᱵᱟᱝ ᱮᱸᱴᱠᱮᱴᱚᱬᱮ ᱦᱩᱭ ᱵᱟᱲᱟᱣ ᱠᱟᱱᱟ ᱥᱮ ᱵᱟᱝ ᱦᱩᱭᱩᱜ
ᱦᱚᱸ ᱦᱳᱭ ᱦᱳᱭ᱾ ᱟᱫᱚ ᱜᱚᱝᱠᱮ ᱛᱟᱦᱞᱮ ᱟᱵᱤᱱ ᱥᱮᱫ ᱫᱚ ᱛᱟᱦᱞᱮ ᱜᱚᱝᱠᱮ ᱚᱱᱠᱟ ᱵᱤᱨ ᱵᱩᱨᱩ ᱴᱚᱴᱷᱟ ᱵᱤᱱ ᱢᱮᱱ ᱠᱮᱫᱟ ᱛᱟᱦᱞᱮ ᱜᱚᱝᱠᱮ ᱮᱸ ᱱᱮᱛᱟᱨ ᱫᱚ ᱦᱟᱸᱜ ᱦᱩᱲᱩ ᱠᱚᱜᱮᱯᱮ ᱨᱚᱦᱚᱭ ᱵᱟᱲᱟᱭ ᱜᱮᱭᱟ ᱥᱮ ᱥᱟᱶᱛᱮ ᱟᱨᱚ ᱡᱚᱱᱰᱨᱟ ᱠᱚᱦᱚᱸ ᱯᱮ ᱮᱨ ᱵᱟᱲᱟ ᱠᱟᱜ ᱜᱮᱭᱟ ᱚᱱᱟ?
ᱮᱸ ᱡᱚᱱᱰᱨᱟ ᱠᱚᱦᱚᱸᱞᱮ ᱮᱨ ᱠᱟᱜ ᱜᱮᱭᱟ ᱱᱤᱛᱚᱜ ᱫᱚ ᱦᱟᱸᱜ ᱟᱹᱣᱨᱤ ᱜᱟᱱ ᱩᱛᱟᱹᱨᱚᱜᱼᱟ ᱦᱟᱸᱜ ᱡᱚᱢ ᱫᱚ᱾ ᱟᱨ ᱟᱨ ᱢᱤᱫ ᱢᱟᱭᱱᱟᱹ ᱵᱟᱫ ᱦᱟᱸᱜ ᱛᱮᱫᱚ ᱜᱟᱱᱚᱜ ᱜᱮᱭᱟ ᱦᱟᱸᱜ ᱡᱚᱢ ᱫᱚ᱾
ᱚ ᱦᱳᱭ᱾
ᱟᱨ ᱥᱟᱶᱛᱮ ᱜᱷᱟᱸᱜᱨᱟ, ᱵᱷᱤᱱᱰᱤ ᱚᱱᱟ ᱠᱚ ᱠᱚᱦᱚᱸ ᱞᱮ ᱪᱟᱥ ᱛᱟᱦᱮᱱ ᱜᱮᱭᱟ᱾
ᱦᱳᱭ᱾
ᱟᱨ ᱟᱯᱮ ᱥᱮᱫ ᱫᱚ ᱪᱮᱫ ᱞᱮᱠᱟ ᱜᱚᱝᱠᱮ?
ᱟᱞᱮ ᱥᱮᱱ ᱜᱚᱝᱠᱮ ᱞᱤᱧ ᱢᱮᱱᱟ ᱪᱮᱫ ᱞᱮᱠᱟᱞᱤᱧ ᱢᱮᱛᱟᱣᱟᱵᱮᱱᱟ ᱟᱞᱮ ᱥᱮᱱ ᱫᱚ ᱦᱟᱸᱜ ᱚᱱᱠᱟ ᱞᱮᱠᱟ ᱛᱮᱫᱚ ᱦᱟᱸᱜ ᱚᱱᱟ ᱟᱲᱟᱜ ᱥᱟᱠᱟᱢ ᱠᱚᱫᱚ ᱦᱟᱸᱜ ᱨᱚᱦᱚᱭ ᱠᱚᱫᱚ ᱦᱟᱸᱜ ᱵᱟᱝᱞᱮ ᱨᱚᱦᱚᱭ ᱫᱟᱲᱮᱜ ᱜᱮᱭᱟ ᱦᱳᱭ᱾
ᱚᱸ᱾
ᱦᱮᱸ ᱟᱫᱚ ᱦᱟᱸᱜ ᱚᱱᱮ ᱚᱱᱠᱟ ᱡᱟᱦᱟᱸᱭ ᱠᱚᱣᱟᱜ ᱱᱟᱭ ᱥᱩᱨ ᱠᱚᱨᱮ ᱦᱟᱸᱜ ᱚᱱᱠᱟ᱾ ᱠᱷᱮᱛ ᱠᱚ ᱢᱮᱱᱟᱜ ᱟᱠᱟᱫ ᱛᱟᱠᱚᱣᱟ ᱦᱟᱸᱜ ᱩᱱᱠᱩ ᱫᱚ ᱦᱟᱸᱜ ᱠᱚ ᱪᱟᱥ ᱫᱟᱲᱮᱜ ᱜᱮᱭᱟ ᱟᱫᱚ ᱦᱟᱸᱜ᱾ ᱚᱱᱠᱟ ᱢᱮᱱ ᱞᱮᱠᱷᱟᱡ᱾ ᱚᱱᱟ ᱡᱟᱦᱟᱸ ᱠᱟᱹᱴᱤᱡ ᱥᱟᱺᱜᱤᱧ ᱫᱷᱟᱨᱟ ᱧᱚᱜ ᱢᱮᱱᱟᱜ ᱟᱠᱟᱜᱼᱟ ᱱᱟᱹᱭ ᱠᱷᱚᱱᱟᱜ᱾ ᱟᱫᱚ ᱦᱟᱸᱜ ᱚᱱᱛᱮ ᱫᱚ ᱦᱟᱸᱜ ᱟᱫᱚ ᱚᱱᱠᱟ ᱞᱮᱠᱟᱛᱮᱫᱚ ᱦᱟᱸᱜ ᱤᱭᱟᱹ ᱠᱚᱫᱚ ᱦᱟᱸᱜ ᱵᱟᱞᱮ ᱨᱚᱦᱚᱭ ᱵᱟᱲᱟᱭ᱾ ᱦᱳᱭ ᱥᱮ᱾ ᱟᱫᱚ ᱱᱚᱜᱼ ᱱᱚᱝᱠᱟ ᱦᱩᱲᱩ ᱠᱚᱜᱮᱞᱮ ᱨᱚᱦᱚᱭᱟ ᱟᱫᱚ ᱦᱩᱲᱩ ᱠᱚ ᱨᱟᱠᱟᱵ ᱵᱟᱲᱟ ᱠᱟ ᱠᱟᱛᱮᱮᱫ ᱟᱫᱚ ᱦᱟᱸᱜ ᱟᱹᱞᱩ ᱜᱮ ᱦᱟᱸᱜ᱾ ᱫᱚᱢᱮᱞ ᱫᱚᱢᱮᱞ ᱞᱮ ᱪᱟᱥ ᱵᱟᱲᱟ ᱠᱟᱜᱼᱟ᱾
ᱦᱳᱭ ᱟᱨ᱾ ᱛᱟᱦᱚᱞᱮ ᱟᱯᱮᱥᱮᱫ ᱫᱚ ᱟᱹᱞᱩ ᱫᱚ ᱡᱟᱹᱥᱛᱤ ᱜᱮ ᱪᱟᱥ ᱛᱟᱦᱮᱱᱟᱯᱮ ᱥᱮ ᱪᱮᱫ ᱜᱚᱢᱠᱮ?
ᱦᱳᱭ ᱦᱳᱭ ᱦᱳᱭ ᱜᱚᱢᱠᱮ᱾ ᱟᱫᱚ ᱦᱟᱸᱜ ᱡᱟᱹᱥᱛᱤ ᱫᱷᱟᱨᱟ ᱜᱮᱞᱮ ᱪᱟᱥ ᱧᱚᱜ ᱜᱮᱭᱟ ᱟᱞᱮ ᱫᱚ᱾
ᱟᱪᱷᱟ᱾
ᱟ
ᱡᱟᱦᱟᱸ ᱛᱤᱥ ᱛᱟᱞᱮ ᱟᱞᱮ ᱵᱟᱯᱞᱟ ᱵᱟᱲᱟ ᱥᱮ ᱡᱟᱦᱟᱱᱟᱜ᱾ ᱵᱷᱚᱡᱽ ᱵᱷᱟᱸᱰᱟᱱ ᱠᱚᱨᱮ ᱟᱹᱞᱩ ᱠᱚ ᱫᱚᱨᱠᱟᱨ ᱞᱮᱱᱠᱷᱟᱱ ᱛᱟᱦᱚᱞᱮ, ᱟᱯᱮ ᱥᱮᱫ ᱟᱹᱜᱩ ᱞᱮ ᱪᱟᱞᱟᱜᱼᱟ ᱮᱢᱚᱜᱼᱟ ᱯᱮ ᱥᱮ ᱵᱟᱝ ᱜᱚᱢᱯᱮ?
ᱦᱳᱭ ᱜᱚᱢᱠᱮ ᱱᱤᱦᱟᱹᱛ ᱜᱮᱭᱟ ᱟᱞᱮ ᱫᱚᱞᱮ ᱮᱢᱚᱜ ᱜᱮᱭᱟ᱾ ᱟᱫᱚ ᱦᱟᱸᱜ ᱱᱚᱜᱼᱚᱭ ᱛᱚᱵᱚᱱ ᱧᱟᱯᱟᱢᱚᱜ ᱠᱟᱱᱟ ᱯᱷᱳᱱ ᱠᱚᱨᱮ ᱜᱮ ᱦᱟᱸᱜ ᱟᱫᱚ ᱦᱟᱸᱜ ᱯᱷᱳᱱ ᱠᱚ᱾ ᱟᱨ ᱱᱮᱛᱟᱨ ᱫᱚ ᱦᱟᱸᱜ ᱟᱭᱢᱟ ᱵᱚᱱ ᱥᱚᱦ ᱥᱩᱵᱤᱫᱷᱟ ᱧᱚᱜ ᱠᱟᱱᱟ᱾ ᱯᱷᱳᱱ ᱞᱮᱠᱷᱟᱡ ᱜᱮ ᱟᱞᱮ ᱫᱚ ᱱᱟᱦᱟᱜ ᱞᱮ ᱵᱟᱥ ᱛᱮᱞᱮ ᱨᱤᱡᱟᱵᱷᱭᱟ ᱦᱳᱭ᱾
ᱦᱮᱸ ᱟᱨ ᱜᱟᱹᱰᱤ ᱜᱷᱚᱲᱟ ᱛᱚ ᱦᱟᱸᱜ ᱦᱮᱱᱟᱜ᱾
ᱦᱳᱭ ᱦᱳᱭ ᱚᱱᱟ ᱠᱚᱫᱚ ᱦᱟᱸᱜ ᱢᱮᱱᱟᱜ ᱟᱠᱟᱫ ᱜᱮᱭᱟ ᱛᱚ᱾ ᱟᱫᱚ ᱚᱱᱠᱟ ᱞᱮᱠᱟ ᱛᱮᱫᱚ ᱦᱟᱸᱜ ᱵᱟᱭ ᱟᱫᱚᱜᱼᱟ ᱦᱳᱭ ᱥᱮ᱾ ᱦᱮᱸ ᱟᱫᱚ ᱯᱟᱹᱤᱞ ᱡᱮᱢᱚᱱ ᱛᱟᱦᱮᱸ ᱞᱮᱱ ᱛᱟᱵᱚᱱᱟ ᱚᱱᱠᱟ ᱮᱴᱠᱮᱴᱚᱬᱮ ᱠᱚᱨᱮ ᱵᱚᱱ ᱛᱟᱦᱮᱸ ᱞᱮᱱ ᱛᱟᱦᱮᱱᱟ᱾ ᱚᱠᱟ ᱞᱮᱠᱟ ᱛᱮᱫᱚ ᱯᱩᱱ ᱠᱚᱦᱚᱸ ᱵᱟᱭ ᱛᱟᱦᱮᱸ ᱞᱮᱱᱟ᱾ ᱪᱤᱴᱷᱤ ᱥᱟᱠᱟᱢ ᱠᱚᱛᱮᱜᱮ ᱵᱚᱱ ᱨᱚᱯᱚᱲ ᱵᱟᱲᱟᱜ ᱠᱟᱱ ᱛᱟᱦᱮᱱᱟ᱾
ᱦᱳᱭ ᱜᱚᱢᱠᱮ᱾
ᱦᱮ᱾ ᱱᱟᱦᱟᱜ ᱡᱩᱜᱽ ᱨᱮᱫᱚ ᱦᱟᱸᱜ ᱱᱟᱦᱟᱜ ᱨᱚᱠᱚᱢ ᱦᱟᱸᱜ᱾ ᱤᱭᱟᱹ ᱥᱟᱶᱛᱮ ᱰᱤᱡᱤᱴᱮᱞ ᱠᱚᱦᱚᱸ᱾ ᱥᱟᱶᱛᱮ ᱦᱚᱲ ᱠᱚᱦᱚᱸ ᱵᱚᱱ ᱯᱟᱞᱴᱟᱣ ᱪᱟᱞᱟᱜ ᱠᱟᱱᱟ᱾
ᱦᱳᱭ ᱜᱚᱝᱭᱠᱮ ᱦᱳᱭ ᱦᱮᱸ᱾ ᱱᱟᱱᱟ ᱨᱚᱠᱚᱢᱟᱜ ᱡᱤᱱᱤᱥ ᱠᱚᱦᱚᱸ ᱦᱤᱡᱩᱜ ᱠᱟᱱᱟᱟᱨ᱾ ᱟᱵᱚ ᱛᱟᱞᱟᱛᱮ ᱚᱱᱟ ᱠᱟᱨᱚᱱ ᱛᱮ ᱡᱮᱢᱚᱱ ᱤᱭᱟᱹ ᱜᱮ ᱦᱟᱸᱜ
ᱦᱳᱭ ᱟᱫᱚ ᱦᱟᱸᱜ ᱜᱚᱢᱠᱮ ᱡᱮᱢᱚᱱ ᱞᱤᱧ ᱦᱳᱭ ᱮᱢᱟᱞᱤᱧᱵᱤᱱ᱾
ᱱᱟᱦᱮᱞ ᱥᱤ ᱠᱷᱮᱛᱨᱮ ᱜᱮ ᱦᱟᱸᱜ ᱡᱮᱢᱚᱱ, ᱱᱤᱛᱚᱜ ᱫᱚ ᱦᱟᱸᱜ ᱱᱟᱦᱮᱞ ᱫᱚ ᱦᱟᱸᱜ ᱡᱚᱛᱚ ᱦᱚᱲ ᱫᱚ ᱦᱟᱸᱜ ᱵᱟ ᱠᱩᱥᱤᱭᱫᱟ ᱡᱮᱢᱚᱱ᱾ ᱴᱟᱠᱴᱚᱨ ᱛᱮᱠᱚ ᱥᱤᱭᱟ ᱚᱱᱟ ᱫᱚ ᱦᱟᱜ- ᱱᱤᱛᱚᱜᱟᱜ ᱡᱩᱜᱽ ᱨᱮᱫᱚ ᱵᱮᱥᱤᱨ ᱵᱷᱟᱜᱽ ᱴᱨᱟᱠᱴᱚᱨ ᱜᱮ- ᱠᱚ ᱪᱟᱞ ᱛᱮᱠᱚ ᱥᱤ ᱮᱫᱟ।
ᱦᱳᱭ ᱦᱳᱭ, ᱟᱫᱚ ᱦᱟᱸᱜ ᱜᱚᱢᱠᱮ ᱚᱱᱠᱟ ᱞᱮᱠᱟ ᱛᱮᱫᱚ, ᱟᱹᱞᱤᱧᱟᱜ ᱢᱮᱱ ᱛᱮᱫᱚ ᱦᱟᱸᱜ ᱼᱼ ᱦᱚᱸᱜᱼᱚ ᱱᱚᱝᱠᱟ ᱵᱚᱱ ᱤᱭᱟᱹᱭᱫᱟ ᱥᱮ। ᱚᱱᱟ ᱠᱚᱫᱚ ᱦᱟᱸᱜ ᱢᱮᱱ ᱞᱮᱠᱷᱟ ᱫᱚ, ᱟᱫᱚ ᱦᱟᱸᱜ ᱼᱼ ᱤᱭᱟᱹ ᱛᱮᱫᱚ ᱦᱟᱸᱜ, ᱚᱱᱟ ᱰᱟᱝᱨᱟ ᱱᱟᱦᱮᱞ ᱛᱮᱫᱚ ᱦᱟᱸᱜ, ᱴᱟᱭᱤᱢ ᱠᱚᱦᱚᱸ ᱡᱟᱹᱥᱛᱤ ᱫᱷᱟᱨᱟ ᱧᱚᱜ ᱞᱟᱜᱟᱜᱼᱟ ᱛᱚ। ᱟᱫᱚ ᱦᱚᱸᱜ ᱚᱱᱟ ᱞᱮᱠᱟᱛᱮ ᱦᱟᱸᱜ, ᱚᱱᱟ ᱼᱼ ᱴᱮᱠᱴᱟᱨ ᱛᱮᱫᱚ ᱠᱚ ᱥᱤᱭᱟ। ᱠᱟᱹᱴᱤᱡ ᱪᱟᱬᱮ ᱧᱚᱜ ᱦᱩᱭᱩᱜ ᱛᱟᱵᱚᱱᱟ᱾ ᱠᱟᱹᱢᱤ ᱦᱚᱨᱟ ᱠᱚᱦᱚᱸ। ᱪᱟᱬᱮ ᱢᱟᱲᱮ ᱵᱚᱱ ᱼᱼ ᱯᱩᱨᱟᱹᱣ ᱦᱚᱫ ᱫᱟᱲᱮᱭᱟᱜᱼᱟ।
ᱦᱳᱭ ᱦᱳᱭ, ᱚᱱᱟ ᱦᱚᱸ ᱡᱚᱛᱷᱟᱛ ᱠᱟᱛᱷᱟ ᱜᱮᱵᱮᱱ ᱞᱟᱹᱭ ᱟᱠᱟᱫᱟ। ᱮ ᱼᱼ ᱰᱟᱝᱨᱟ ᱱᱟᱦᱮᱞ ᱞᱮᱠᱷᱟᱡ ᱫᱚ ᱥᱳᱚᱢᱚᱭ ᱞᱟᱜᱼᱟ, ᱰᱷᱮᱨ ᱜᱷᱟᱹᱲᱤᱡ, ᱟᱹᱰᱤ ᱩᱛᱟᱹᱨ। ᱟᱨ ᱴᱟᱠᱴᱚᱨ ᱼᱼ ᱛᱮᱠᱟᱡ ᱫᱚ ᱦᱟᱸᱜ, ᱟᱸᱻ, ᱛᱩᱨᱩᱫ ᱜᱮ ᱦᱩᱭ ᱜᱚᱫᱚᱜᱼᱟ।
ᱦᱳᱭ। ᱟᱫᱚ ᱱᱚᱜᱼᱚᱭ ᱱᱚᱝᱠᱟ ᱱᱮᱛᱟᱨ ᱫᱚ ᱜᱚᱝᱠᱮ ᱴᱷᱤᱠ ᱢᱚᱛᱚ ᱦᱟᱸᱜ ᱫᱟᱜ ᱡᱟᱹᱲᱤ ᱠᱚᱦᱚᱸ, ᱵᱟᱭ ᱫᱟᱜ ᱫᱟᱲᱤᱭᱟᱵᱚᱱ ᱠᱟᱱᱟᱭ। ᱟᱫᱚ ᱦᱟᱸᱜ ᱚᱱᱟ ᱞᱮᱠᱟ ᱛᱮᱫᱚ, ᱧᱮᱞᱚᱜᱚᱜ ᱼᱼ ᱠᱟᱱᱟ, ᱡᱟᱦᱟᱸ ᱴᱚᱴᱷᱟ ᱠᱚᱨᱮ ᱰᱟᱝᱨᱟ ᱱᱟᱦᱮᱞ ᱠᱚᱦᱚᱸ ᱢᱮᱱᱟᱜ ᱟᱠᱟᱫ ᱨᱮᱦᱚᱸ, ᱚᱱᱟ ᱛᱮᱦᱚᱸ ᱵᱟᱠᱚ ᱥᱤ ᱵᱟᱲᱟ ᱼᱼ
ᱩ ᱵᱟᱝ ᱵᱟᱝ।
ᱦᱩᱸ, ᱟᱫᱚ ᱦᱟᱸᱜ ᱡᱟᱹᱱᱤᱡ ᱜᱚᱝᱠᱮ, ᱟᱫᱚ ᱦᱟᱸᱜ ᱼᱼ ᱦᱮᱸ ᱚᱱᱟ ᱠᱚᱫᱚ ᱦᱟᱸᱜ ᱡᱚᱛᱚ ᱪᱟᱵᱟ ᱦᱤᱡᱩᱜ ᱠᱟᱱ ᱛᱟᱵᱚᱱᱟ। ᱦᱮᱸᱼᱼ
ᱮᱸᱻ ᱟᱥᱛᱮ ᱟᱥᱛᱮ ᱛᱮᱫᱚ ᱦᱟᱸᱜ, ᱫᱟᱜ ᱡᱟᱹᱲᱤ ᱠᱚᱦᱚᱸ ᱠᱚᱢᱚᱜ ᱠᱟᱱ ᱞᱮᱠᱟ ᱜᱮ ᱵᱩᱡᱷᱟᱹᱜ ᱠᱟᱱᱟ।
ᱦᱳᱭ ᱦᱳᱭ।
ᱱᱤᱭᱟᱹ ᱥᱮᱨᱢᱟ ᱞᱮᱠᱟ ᱠᱷᱚᱡ ᱜᱮ ᱦᱟᱸᱜ ᱚᱝᱠᱟ ᱚᱝᱠᱟ ᱵᱩᱡᱷᱟᱹᱜ ᱠᱟᱱᱟ ᱟᱨᱠᱤ।
ᱦᱳᱭ। ᱟᱫᱚ ᱜᱚᱢᱠᱮ ᱱᱚᱜᱼᱚ ᱱᱚᱝᱠᱟ ᱫᱟᱨᱮ ᱠᱚᱵᱚᱱ ᱢᱟᱜ ᱯᱷᱟᱸᱠ ᱠᱟᱜ ᱠᱟᱱ ᱫᱚ। ᱟᱫᱚ ᱦᱟᱸᱜ ᱼᱼ ᱪᱤᱠᱟᱹ ᱞᱮᱠᱟᱛᱮ, ᱫᱟᱜ ᱡᱟᱹᱲᱤ ᱠᱚᱫᱚ ᱦᱟᱸᱜ ᱟᱵᱚ ᱫᱚᱭ ᱫᱟᱜ ᱡᱟᱹᱲᱤᱭᱟᱵᱚᱱᱟ ᱦᱳᱭ ᱥᱮ?
ᱤᱭᱟᱹ, ᱠᱚᱞ ᱠᱷᱚᱨᱚᱪ ᱢᱟ ᱠᱚ ᱟᱹᱰᱤ ᱩᱛᱟᱹᱨ ᱼᱼ ᱠᱚ ᱵᱮᱱᱟᱣ ᱫᱟ ᱛᱚ। ᱟᱨ ᱚᱱᱟ ᱠᱚᱟᱨᱚᱱ ᱛᱮ ᱚᱱᱟ ᱡᱟᱭᱜᱟ ᱡᱟᱦᱟᱸ ᱡᱟᱭᱜᱟ ᱠᱚᱨᱮ ᱠᱚ ᱵᱮᱱᱟᱣᱮᱫᱟ, ᱚᱱᱟ ᱠᱚᱨᱮ ᱼᱼ ᱫᱚ, ᱫᱟᱨᱮ ᱠᱚᱫᱚ ᱠᱚ ᱢᱟᱜ ᱜᱤᱰᱤ ᱠᱟᱜ ᱠᱟᱱᱟ ᱥᱮ ᱡᱷᱚᱛᱚ?
ᱦᱳᱭ ᱦᱳᱭ। ᱟᱫᱚ ᱦᱟᱸᱜ ᱚᱱᱟ ᱼᱼ
ᱠᱚᱢ ᱡᱟᱭᱜᱟ ᱟᱹᱠᱷᱟᱹᱡ ᱛᱮᱫᱚ ᱟᱨ ᱵᱟᱝ ᱦᱤᱡᱩᱜ ᱠᱟᱱᱟ। ᱟᱹᱰᱤ ᱢᱟᱨᱟᱝ ᱛᱮᱠᱚ ᱴᱟᱺᱬᱤᱭᱮᱫᱟ।
ᱦᱳᱭ ᱦᱳᱭ।
ᱫᱟᱨᱮ ᱠᱚ ᱢᱟᱜ ᱪᱟᱵᱟᱭ ᱫᱟᱠᱚ। ᱟᱨ ᱚᱱᱟ ᱵᱚᱫᱚᱞ ᱛᱮᱦᱚᱸ ᱰᱟᱠᱚ, ᱫᱟᱨᱮ ᱵᱟᱠᱚ ᱼᱼ
ᱚ, ᱳᱭ ᱦᱳᱭ। ᱟᱫᱚ ᱚᱱᱟ ᱛᱮᱦᱚᱸ ᱜᱚᱝᱠᱮ ᱟᱫᱚ ᱦᱟᱸᱜ ᱚᱱᱟ ᱡᱟᱦᱟᱸ ᱠᱚ ᱦᱚᱭ ᱠᱚᱵᱚᱱ ᱫ ᱼᱼ ᱠᱚᱵᱚ ᱧᱟᱢ ᱫᱟ ᱦᱚᱭᱛᱮ। ᱟᱫᱚ ᱚᱱᱟ ᱥᱟᱶᱛᱮ ᱚᱱᱟ ᱠᱚᱦᱚᱸ ᱢᱟᱱᱮ ᱫᱩᱥᱤᱛᱚ ᱜᱚᱫᱚᱜ ᱠᱟᱱᱟ ᱦᱳᱭᱥᱮ। ᱵᱟᱹᱲᱤᱡ ᱜᱚᱫᱚᱜ ᱠᱟᱱᱟ। ᱟᱫᱚ ᱦᱟᱸᱜ ᱚᱱᱠᱟ ᱞᱮᱠᱟᱛᱮ ᱟᱵᱚ ᱫᱚ ᱨᱳᱜᱽ ᱟᱡᱟᱨ ᱨᱮᱵᱚᱱ ᱧᱩᱨᱩ ᱜᱚᱫᱚᱜ ᱠᱟᱱᱟ ᱥᱮ?
ᱦᱳᱭ ᱦᱳᱭ।
ᱟᱫᱚ ᱦᱟᱸᱜ ᱼᱼ ᱚᱝᱠᱟ ᱞᱮᱠᱟ ᱛᱮᱫᱚ ᱥᱟᱱᱟᱢᱟᱜ ᱜᱮ ᱞᱟᱹᱠᱛᱤ ᱠᱟᱱ ᱜᱮ ᱛᱟᱵᱚᱱᱟ। ᱛᱚ ᱦᱟᱸᱜ ᱜᱚᱝᱠᱮ ᱚᱱᱟ ᱠᱚᱦᱚᱸ ᱵᱟᱹᱲᱤᱡ ᱫᱚ ᱵᱟᱝ ᱼᱼ ᱠᱟᱱᱟ ᱞᱤᱧ ᱢᱮᱱᱟ। ᱟᱫᱚ ᱦᱟᱸᱜ ᱚᱱᱟ ᱛᱮᱦᱚᱸ ᱦᱟᱸᱜ ᱼᱼ ᱠᱟᱹᱣᱰᱤ ᱠᱚ ᱦᱚᱸ ᱦᱤᱡᱩᱜ ᱠᱟᱱ ᱛᱟᱵᱚᱱᱟ ᱛᱚ ᱚᱲᱟᱜ ᱠᱚᱨᱮ।